ᱡᱚᱦᱚᱨ ᱜᱮ
ᱦᱮᱞᱳ
ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱦᱮᱸ ᱜᱚᱝᱠᱮ ᱪᱮᱫ ᱪᱮᱫ ᱵᱮᱱ ᱪᱤᱠᱟᱹᱭᱮᱫᱟ ᱱᱤᱛᱚᱜ ᱫᱚ?
ᱮᱸ ᱮᱠᱷᱚᱱ ᱫᱚ ᱫᱩᱲᱩᱵ ᱵᱟᱲᱟ ᱜᱮ ᱦᱩᱭᱩᱜ ᱠᱟᱱᱟ᱾
ᱚᱸ ᱟᱪᱪᱷᱟ ᱟᱪᱪᱷᱟ ᱛᱟᱦᱚᱞᱮ ᱱᱚᱜᱼᱚᱭ ᱯᱷᱟᱸᱠᱟ ᱨᱮ ᱜᱮᱞᱤᱧ ᱩᱰᱩᱠ ᱟᱠᱟᱱᱟ ᱨᱟᱥᱛᱟ ᱨᱟᱥᱛᱟ ᱛᱮ ᱛᱟᱲᱟᱢ ᱦᱩᱭ ᱟᱠᱟᱱᱟ ᱾ ᱛᱟᱞᱦᱮ ᱜᱚᱝᱠᱮ ᱟᱯ ᱟᱯᱮ ᱥᱮᱫ ᱱᱚᱝᱠᱟᱭ ᱫᱟᱜ ᱵᱟᱲᱟᱭ ᱫᱟᱭ ᱥᱮ ᱥᱤᱛᱩᱝ ᱵᱟᱲᱟᱭᱮᱫ ᱜᱮᱭᱟᱭ?
ᱛᱤᱦᱤᱧ ᱫᱚ ᱫᱟᱜ ᱫᱚ ᱵᱟᱭ ᱫᱟᱜ ᱟᱠᱟᱫᱟ ᱠᱤᱱᱛᱩ ᱨᱤᱢᱤᱞ ᱫᱚ ᱨᱤᱢᱤᱞ ᱠᱟᱜ ᱜᱮᱭᱟᱭ ᱾ ᱯᱟᱥᱮᱡ ᱧᱤᱫᱟᱹ ᱵᱮᱲᱟ ᱥᱮᱫ ᱫᱟᱜᱼᱟᱭ ᱟᱨ ᱟᱯᱮ ᱥᱮᱫ ᱥᱤᱛᱩᱝ ᱵᱮᱲᱟ ᱥᱮ ᱫᱟᱜ ᱫᱟᱭ
ᱚᱸ ᱟᱞᱮ ᱥᱮᱫ ᱫᱚ ᱦᱮᱸ ᱛᱮᱦᱮᱧ ᱥᱮᱛᱟᱜ ᱠᱷᱚᱱᱟᱜ ᱜᱮ ᱰᱚᱸᱰᱨᱚᱜ ᱰᱩᱸᱰᱨᱚᱜ ᱮᱫᱟᱭ ᱾ ᱛᱟᱯᱚᱨ ᱦᱮᱸ ᱡᱟᱦᱟᱸ ᱛᱤᱱᱴᱟ ᱥᱮᱱ ᱦᱮᱸ ᱛᱤᱱᱴᱟ ᱥᱮᱡ ᱠᱟᱴᱤᱡ ᱮ ᱫᱟᱜ ᱠᱮᱫᱟ ᱠᱚᱢ ᱧᱚᱜ ᱜᱮ ᱫᱟᱜ ᱠᱮᱫᱟᱭ ᱟᱨ ᱱᱤᱛᱚᱜ ᱫᱚ ᱛᱟᱞᱦᱮ ᱵᱮᱲᱟ ᱫᱚ ᱟᱹᱣᱨᱤ ᱰᱩᱵᱩᱡᱚᱜᱼᱟ ᱠᱤᱱ ᱠᱤᱱᱛᱩ ᱚᱱᱮ ᱨᱤᱢᱤᱞ ᱛᱮᱜᱮ ᱮᱥᱮᱫ ᱟᱠᱟᱱᱟ ᱛᱟᱦᱚᱞᱮ ᱱᱤᱛᱚᱜ ᱵᱷᱟᱞᱤ ᱜᱮ ᱵᱩᱡᱩᱜ ᱠᱟᱱᱟ ᱦᱮᱸ ᱨᱮᱭᱟᱲ ᱨᱮᱭᱟᱲ ᱦᱚᱭ ᱠᱟᱹᱴᱤᱡ ᱵᱷᱟᱞᱮ ᱜᱮ ᱵᱩᱡᱩᱜ ᱠᱟᱱᱟ᱾ ᱵᱟᱠᱷᱟᱱ ᱠᱤᱪᱷᱩ ᱫᱤᱱ ᱞᱟᱦᱟ ᱡᱟᱦᱟᱸ ᱦᱮᱸ ᱥᱤᱛᱩᱝ ᱵᱟᱲᱟᱭᱮᱫ ᱛᱟᱦᱮᱸᱜ ᱮ ᱜᱩᱢᱴᱟᱹᱱᱤ ᱫᱚᱦᱚ ᱞᱮᱫᱼᱟ ᱟᱹᱰᱤ ᱵᱟᱹᱲᱤᱡ ᱜᱮ ᱵᱩᱡᱩᱜ ᱠᱟᱱ ᱛᱟᱦᱮᱸᱫ ᱟᱹᱰᱤ ᱥᱤᱜᱤᱧ ᱧᱚᱜ ᱜᱮ ᱵᱩᱡᱩᱜ ᱠᱟᱱ ᱛᱟᱦᱮᱸᱫ ᱛᱟᱦᱞᱮ ᱛᱮᱦᱤᱧ ᱫᱚ ᱠᱟᱹᱴᱤᱡ ᱵᱷᱟᱮ ᱜᱮ ᱵᱩᱡᱷᱟᱹᱜ ᱠᱟᱱᱟ ᱾ ᱛᱟᱦᱞᱮ ᱜᱚᱝᱠᱮ ᱟᱯᱮᱭᱟᱜ ᱪᱟᱥ ᱠᱟᱹᱢᱤ ᱠᱚᱫᱚ ᱛᱤᱱᱟᱹᱜ ᱞᱟᱦᱟᱭᱮᱱᱟ? ᱛᱚᱣᱟ ᱛᱚᱞᱟ ᱠᱚᱯᱮ ᱜᱤᱰᱤ ᱠᱮᱫᱟ ᱥᱮ ᱟᱹᱨᱤᱭᱟ?
ᱦᱮᱸ ᱛᱚᱞᱟ ᱠᱚᱫᱚ ᱜᱤᱰᱤ ᱦᱚᱭ ᱟᱠᱟᱱᱟ ᱪᱟᱥ ᱠᱟᱹᱢᱤ ᱦᱚᱸ ᱟᱹᱰᱤ ᱞᱟᱦᱟ ᱦᱩᱭ ᱞᱟᱦᱟᱣ ᱟᱠᱟᱱᱟ ᱾
ᱟᱨ ᱟᱨᱦᱚᱸ ᱡᱟᱦᱟᱸ ᱛᱤᱱᱟᱹᱜ ᱵᱟᱨ ᱥᱟᱹᱨᱩ ᱠᱚ ᱢᱮᱱᱟᱜ ᱠᱟᱫᱟ ᱚᱱᱟ ᱠᱚᱦᱚᱸ ᱦᱩᱭ ᱟᱠᱟᱱ ᱜᱮᱭᱟ ᱾
ᱚ ᱥᱟᱹᱨᱩ ᱠᱚ
ᱦᱮᱸ ᱪᱟᱥ ᱜᱮᱭᱟᱞᱮ ᱱᱚᱛᱮ
ᱟ ᱟᱞᱮ ᱱᱚᱛᱮ ᱫᱚ ᱞᱟᱦᱟ ᱧᱚᱜ ᱜᱮ ᱠᱚ ᱦᱮᱸ ᱟᱞᱮ ᱱᱚᱛᱮ ᱫᱚ ᱞᱟᱦᱟ ᱧᱚᱜ ᱜᱮᱞᱮ ᱪᱟᱥᱮᱫ ᱛᱟᱦᱮᱸᱫ ᱛᱟᱦᱚᱞᱮ ᱥᱟᱹᱨᱩ ᱠᱚ ᱫᱚ ᱱᱚᱛᱮ ᱫᱚ ᱵᱟᱝ ᱞᱮᱠᱟ ᱜᱮ ᱢᱮ ᱢᱤᱫᱵᱟᱨ ᱚᱲᱟᱜ ᱠᱚ ᱪᱟᱥᱮᱫ ᱜᱮᱭᱟ ᱟᱹᱰᱤ ᱠᱷᱟᱱ ᱜᱮ ᱵᱟᱠᱷᱟᱱ ᱫᱚ ᱞᱟᱦᱟ ᱛᱮᱫᱚ ᱫᱚᱢᱮ ᱜᱮᱠᱚ ᱪᱟᱥᱮᱫ ᱛᱟᱦᱮᱸ ᱟᱞᱮ ᱴᱷᱮᱱ ᱦᱚᱸ ᱟᱨ ᱱᱮᱛᱟᱨ ᱫᱚ ᱪᱟᱥ ᱠᱚᱫᱚ ᱚᱱᱠᱟ ᱞᱮᱠᱟ ᱵᱟᱝ ᱦᱩᱭᱩᱜ ᱠᱟᱱᱟ ᱾ ᱟᱨ ᱱᱤᱛᱚᱜ ᱫᱚ ᱡᱟᱦᱟᱸᱭ ᱩᱱᱠᱩ ᱥᱚᱵᱡᱤ ᱟᱹᱠᱷᱨᱤᱧ ᱠᱚ ᱩᱛᱩ ᱟᱹᱠᱷᱨᱤᱧ ᱠᱚᱠᱚ ᱦᱤᱡᱩᱜᱼᱟ ᱟᱹᱛᱳ ᱟᱹᱛᱳ ᱛᱮ ᱛᱟᱞᱦᱮ ᱴᱷᱮᱱ ᱜᱮ ᱠᱤᱨᱤᱧ ᱡᱚᱢ ᱦᱩᱭᱩᱜ ᱠᱟᱱᱟ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱦᱮᱸ ᱦᱮᱸ ᱟᱹᱰᱤ ᱟᱹᱰᱤ ᱦᱚᱲᱜᱮᱢ ᱡᱚ ᱡᱚᱢ ᱞᱮᱠᱟᱠᱚ ᱤ ᱤᱭᱟᱹᱭ ᱫᱟᱠᱚ ᱪᱟᱥ ᱮᱫᱟᱠᱚ ᱛᱟᱞᱦᱮ ᱟᱠᱷᱨᱤᱧ ᱩᱱᱟᱹᱜ ᱫᱚ ᱵᱟᱝ᱾ ᱛᱟᱞᱦᱮ ᱡᱟᱦᱟᱸᱭ ᱡᱩᱫᱤ ᱡᱚᱢ ᱥᱟᱱᱟ ᱠᱚᱣᱟ ᱛᱟᱞᱦᱮ ᱩᱱᱠᱩ ᱵᱮᱯᱥᱤᱠ ᱴᱷᱮᱱ ᱠᱷᱚᱱᱟᱜ ᱦᱟ ᱦᱟᱛᱟᱣ ᱠᱟᱛᱮᱫ ᱠᱤᱨᱤᱧ ᱠᱟᱛᱮᱜ ᱡᱚᱢ ᱦᱩᱭᱩᱜᱼᱟ᱾ ᱟᱨ ᱜᱚᱝᱠᱮ ᱟᱞᱮ ᱴᱷᱮᱱ ᱡᱮᱢᱚᱱ ᱱᱚᱣᱟ ᱵᱚᱨᱥᱟ ᱨᱮᱜᱮ ᱡᱟᱦᱟᱸ ᱦᱩᱲᱩ ᱠᱚᱞᱮ ᱪᱟᱥ ᱠᱮᱫᱟ᱾ ᱠᱤᱱᱛᱩ,
ᱦᱩᱸ
ᱚᱱᱠᱟ ᱫᱷᱚᱨᱚᱱ ᱦᱚᱲ ᱠᱚᱫᱚ ᱵᱟᱝ ᱦᱩᱭᱩᱜᱤᱡᱩᱜᱼᱟ ᱛᱟᱞᱦᱮ ᱜᱚᱝᱠᱮ ᱟᱯᱮᱥᱮᱫ ᱚᱱᱠᱟ ᱫᱷᱚᱨᱚᱱ ᱦᱩᱲᱩ ᱪᱟᱥ ᱦᱩᱭᱩᱜᱼᱟ? ᱥᱮ ᱵᱟᱝ ᱱᱚᱜ ᱱᱚᱛᱮ ᱦᱚᱸ ᱟᱞᱮ ᱟᱞᱮ ᱥᱮᱫ ᱞᱮᱠᱟ ᱜᱮ?
ᱫᱷᱚᱨᱚᱱ ᱦᱚᱲ ᱢᱟᱱᱮ ᱠᱟᱹᱴᱤᱡ ᱯᱟᱥᱮᱡ ᱵᱟᱹᱧ ᱵᱩᱡᱽ ᱫᱟᱲᱮᱭᱟᱜ ᱟᱠᱟᱫᱟ ᱡᱩᱫᱤ ᱚᱱᱟᱢ ᱞᱟᱹᱭ ᱞᱮᱠᱷᱟᱱ ᱛᱟᱦᱚᱞᱮ ᱱᱟᱯᱟᱭᱚᱜᱼᱟ᱾
ᱦᱮᱸ ᱦᱮᱸ ᱫᱷᱚᱨᱚᱱ ᱦᱩᱲᱩ ᱢᱟᱱᱮ ᱟᱱᱮ ᱡᱟᱦᱟᱸ ᱥᱤᱛᱩᱝ ᱫᱤᱱ ᱟᱵᱚ ᱵᱚᱱ ᱪᱟᱥ ᱫᱚ ᱦᱮᱸ ᱵᱟᱨ ᱫᱷᱟᱣ ᱦᱚ ᱦᱩᱲᱩ ᱪᱟᱥ ᱦᱩᱭᱩᱜᱳᱼᱟ ᱢᱤᱫᱴᱮᱱ ᱧᱮᱞ ᱵᱮᱱ ᱢᱤᱫᱴᱮᱱ ᱵᱚᱨᱥᱟ ᱨᱮ ᱟᱨ ᱢᱤᱫᱴᱮᱱ ᱫᱚ ᱚᱱᱮ ᱥᱤᱛᱩᱝ ᱫᱤᱱ ᱡᱟᱦᱟᱸ, ᱦᱮᱸ
ᱦᱮᱸ ᱜᱚᱝᱠᱮ ᱚᱱᱠᱟᱱ ᱦᱩᱲᱩ ᱫᱚ ᱪᱟᱥᱚᱜ ᱜᱮᱭᱟ᱾ ᱮᱸ
ᱚᱸ
ᱪᱟᱥᱚᱜ ᱜᱮᱭᱟ ᱱᱚᱛᱮ᱾
ᱚ ᱟᱪᱪᱷᱟ ᱟᱪᱪᱷᱟ ᱛᱟᱞᱦᱮ ᱟᱨ ᱱᱚᱛᱮ ᱫᱚ ᱡᱮᱢᱚᱱ ᱦᱟᱱᱮ ᱥᱚᱵᱽᱡᱤ ᱠᱚ ᱪᱟᱥ ᱠᱚᱫᱚ ᱵᱷᱟᱞᱮ ᱜᱮ ᱦᱩᱭᱩᱜᱼᱟ ᱱᱚᱝᱠᱟ ᱥᱤᱡᱤᱱ ᱨᱮ ᱡᱮᱢᱚᱱ ᱵᱤᱞᱟᱹᱛᱤ, ᱠᱚᱯᱤ, ᱛᱟᱯᱚᱨᱮ ᱵᱷᱮᱱᱰᱤ ᱥᱮ ᱵᱮᱸᱜᱟᱲ ᱦᱚᱛᱚᱫ ᱠᱚᱸᱰᱷᱟ ᱠᱚᱦᱚᱸ᱾ ᱵᱷᱟᱞᱤ ᱜᱮᱠᱚ ᱪᱟᱥᱟ ᱛᱟᱞᱦᱮ ᱮ ᱱᱚ ᱱᱚᱛᱮ ᱫᱷᱟᱨᱮ ᱯᱟᱥᱮ ᱨᱮᱱ ᱡᱟᱦᱟᱸ ᱟᱛᱳ ᱠᱚ ᱦᱮᱱᱟᱜ ᱠᱚᱣᱟ ᱦᱳᱲ ᱠᱚᱠᱚ ᱵᱟᱲᱟᱭ ᱜᱮᱭᱟ ᱟᱞᱮ ᱟ ᱛᱩ ᱠᱚ ᱞᱟᱹᱭ ᱞᱮ ᱠᱷᱟᱱ ᱜᱮ ᱮ ᱵᱩᱡᱽ ᱫᱟᱲᱮᱭᱟᱜᱼᱟ ᱠᱚ ᱡᱮ ᱦᱮ ᱱᱚᱰᱮ ᱫᱚ ᱵᱷᱟᱞᱤ ᱜᱮ ᱦᱮᱸ ᱥᱚᱵᱡᱤ ᱪᱟᱥ ᱠᱚᱫᱚ ᱵᱷᱟᱞᱮᱜᱮ ᱦᱩᱭᱩᱜᱼᱟ ᱥᱚᱵᱡᱤ ᱪᱟᱥ ᱢᱮᱱᱛᱮᱫᱚ ᱵᱷᱟᱞᱮ ᱠᱚ ᱩᱨᱩᱚᱝᱢᱟ ᱟᱞᱮ ᱟᱛᱳ ᱫᱚ ᱚᱱᱮ ᱚᱱᱠᱟ᱾ ᱛᱟᱦᱞᱮ ᱜᱚᱝᱠᱮ ᱟᱯᱮᱥᱮᱫ ᱚᱱᱠᱟ, ᱦᱮᱸ ᱟᱸᱡᱚᱢ ᱧᱟᱢ ᱟᱵᱮᱱ?
ᱦᱮᱸ ᱟᱡᱚᱢ ᱫᱟᱞᱤᱧ ᱟᱞᱤᱧ ᱫᱚ
ᱚ ᱦᱮᱸ ᱛᱟᱦᱞᱮ ᱞᱟᱹᱭ ᱞᱮᱫᱟ ᱟᱯᱮᱥᱮᱫ ᱦᱚᱸ ᱜᱚᱝᱠᱮ ᱚᱱᱠᱟ ᱥᱚᱵᱽᱡᱤ ᱪᱟᱥ ᱠᱚ ᱦᱮᱱᱟᱜ-ᱟ? ᱡᱟᱦᱟᱸ ᱩᱛ ᱩ
ᱦᱮᱸ ᱥᱚᱵᱽᱡᱤ ᱪᱟᱥ ᱠᱚ ᱦᱮᱱᱟᱜ ᱜᱮᱭᱟ ᱠᱤᱱᱛᱩ ᱠᱷᱟᱹᱞᱤ ᱡᱚᱢ ᱞᱟᱹᱜᱤᱫ ᱜᱮᱞᱮ ᱪᱟᱥᱟ᱾ ᱢᱟᱱᱮ ᱚᱲᱟᱜ ᱨᱮ ᱡᱚᱢ ᱞᱟᱹᱜᱤᱫ ᱟᱠᱷᱨᱤᱧ ᱞᱟᱹᱜᱤᱫ ᱫᱚ ᱥᱮᱨᱚᱠᱚᱢ ᱥᱚᱵ ᱡᱤ ᱫᱚ ᱵᱟᱞᱮ ᱪᱟᱥ ᱜᱮᱭᱟ ᱪᱮᱫᱟᱜ ᱥᱮ ᱥᱤᱡᱤᱱ ᱨᱮᱱᱟᱜ ᱪᱟᱥ ᱜᱮᱛᱚ ᱰᱷᱮᱨ ᱠᱟᱭᱛᱮ ᱵᱚᱱ ᱪᱟᱥᱟ᱾ ᱮᱻ ᱦᱮᱸ᱾ ᱛᱚ ᱚᱱᱟ ᱞᱟᱹᱜᱤᱫ ᱠᱷᱟᱹᱞᱤ ᱡᱚᱢ ᱞᱟᱹᱜᱤᱫ ᱡᱟᱦᱟᱸᱛᱤᱱᱟᱹᱜ ᱥᱚᱵᱽᱡᱤ ᱠᱚ ᱪᱟᱥ ᱵᱟᱲᱟ ᱦᱩᱭᱩᱜ-ᱟ᱾ ᱟᱨ ᱟᱪᱪᱷᱟ ᱟᱯᱮ ᱚᱱ ᱛᱮ ᱡᱟᱦᱟᱸ ᱞᱮᱠᱟ ᱢᱟᱱᱮ ᱞᱟᱹᱭ ᱢᱟᱱᱮ ᱡᱟᱦᱟᱸ ᱞᱮᱠᱟ ᱯᱮ ᱞᱟᱹᱭ ᱠᱮᱜ-ᱟ ᱡᱮ ᱥᱚᱵᱽᱡᱤ ᱪᱟᱥ ᱦᱩᱭᱩᱜ ᱜᱮᱭᱟ, ᱛᱚ ᱥᱚᱵᱽᱡᱤ ᱨᱮᱱᱟᱜ ᱠᱤ ᱢᱟᱱᱮ ᱮᱠᱫᱚᱢ ᱵᱟᱡᱟᱨ ᱨᱮ ᱢᱟᱱᱮ ᱢᱟᱨᱠᱮᱴ ᱨᱮ ᱴᱷᱤᱠ ᱥᱟᱺᱦᱤᱡ ᱢᱟᱱᱮ ᱫᱟᱢ ᱢᱟᱱᱮ ᱧᱟᱢᱚᱜ ᱜᱮᱭᱟ ᱥᱮ ᱵᱟᱝ?
ᱦᱮᱸ ᱜᱚᱝᱠᱮ ᱱᱚᱣᱟ ᱫᱚ ᱮ ᱡᱟᱦᱟᱸ ᱯᱳᱭᱞᱩ ᱯᱳᱭᱞᱩ ᱡᱚᱠᱷᱚᱱ ᱥᱚᱵᱡᱤ ᱨᱟᱠᱟᱵᱚᱜ ᱠᱟᱱᱟ ᱠᱷᱮᱛ ᱠᱷᱚᱱᱟᱜ ᱨᱟᱠᱟᱵ ᱟᱹᱜᱩ ᱠᱟᱛᱮᱫ ᱡᱚᱠᱷᱚᱱ ᱟᱠᱷᱨᱤᱧ ᱦᱩᱭᱩᱜ ᱠᱟᱱᱟ ᱯᱳᱭᱞᱩ ᱯᱳᱭᱞᱩ ᱫᱚ ᱩᱱᱟᱹᱜ ᱫᱚ ᱡᱷᱚᱛᱚ ᱦᱚᱲᱟᱜ ᱛᱟᱲᱟᱛᱟᱲᱤ ᱫᱚ ᱵᱟᱝ ᱦᱩᱭᱩᱜ ᱟᱛᱚ ᱾ ᱛᱟᱦᱞᱮ ᱚᱱᱮ ᱚᱱᱟ ᱥᱚᱢᱚᱭ ᱜᱮ ᱠᱟᱹᱴᱤᱡ ᱥᱚᱵᱡᱤ ᱨᱮᱱᱟᱜ ᱨᱮᱴ ᱵᱷᱟᱞᱮ ᱧᱟᱢᱚᱜ-ᱟ ᱟᱨ ᱡᱩᱫᱤ ᱢᱤᱫ ᱫᱷᱟᱣ ᱡᱚᱛᱚ ᱦᱚᱲᱟᱜ ᱡᱩᱫᱤ ᱦᱚᱲ ᱫᱚ ᱥᱚᱵᱽᱡᱤ ᱢᱟᱨᱠᱮᱴ ᱨᱮ ᱢᱟᱱᱮ ᱟᱹᱰᱤ ᱵᱮᱥᱤᱜᱮ-ᱟ ᱛᱟᱞᱦᱮ ᱚᱱᱟ ᱞᱟᱹᱜᱤᱫ ᱛᱮ ᱥᱚᱵᱽᱡᱤ ᱥᱚᱵᱽᱡᱤ ᱨᱮᱱᱟᱜ ᱫᱟᱢ ᱠᱚ ᱠᱟᱹᱴᱤᱡ ᱠᱚᱢᱚᱜ-ᱟ ᱟᱹᱰᱤ ᱜᱮ ᱠᱚᱢᱚᱜ-ᱟ ᱱᱚᱛᱮ ᱡᱟᱦᱟᱸ ᱫᱚ ᱟᱹᱰᱤ ᱟᱹᱰᱤ ᱠᱚᱢ ᱡᱟᱦᱟᱸ ᱦᱟᱱᱮ ᱟᱲᱟᱜ ᱯᱷᱟᱲᱟᱜ ᱠᱚ‌ ᱚᱱᱟ ᱠᱚ ᱡᱟᱦᱟᱸ ᱢᱤᱫᱴᱟᱠᱟ ᱠᱮᱡᱤ ᱫᱷᱟᱹᱨᱤᱡ ᱦᱚᱸᱠᱚ ᱟᱠᱷᱨᱤᱧ ᱠᱟᱫᱟ ᱾ ᱦᱮᱸ ᱢᱤᱫ ᱴᱟᱠᱟ ᱦᱮᱸ ᱯᱟᱸᱪ ᱴᱟᱠᱟ ᱚᱱᱮ ᱚᱱᱠᱟ ᱟᱹᱰᱤ ᱠᱚᱢ ᱮᱱ ᱛᱮ ᱦᱚᱠᱚ ᱟᱠᱷᱨᱤᱧ ᱟᱠᱟᱫᱟ ᱾ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ? ᱦᱩᱸ ᱦᱮ ᱞᱟᱹᱭ ᱫᱟᱞᱤᱧ ᱟᱯᱮ ᱥᱮᱫ ᱫᱚ ᱪᱮ ᱱᱚᱝᱠᱟ ᱵᱤᱨ ᱵᱩᱨᱩ ᱠᱚ ᱦᱮᱱᱟᱜ-ᱟ ᱥᱮ ᱚᱱᱠᱟ ᱮᱠᱷᱮᱱ ᱢᱟᱴᱷ ᱠᱚᱜᱮ ᱦᱮᱱᱟᱜ-ᱟ ᱠᱷᱮᱛ ᱠᱚᱜᱮ ᱾
ᱦᱮᱸ ᱟᱞᱮ ᱥᱮᱫ ᱫᱚ ᱢᱟᱱᱮ ᱱᱟᱢᱟᱞ ᱫᱤᱥᱚᱢ ᱛᱚ ᱚᱱᱟ ᱠᱷᱟᱹᱛᱤᱨ ᱛᱮ ᱢᱟᱱᱮ ᱵᱤᱨ ᱵᱩᱨᱩ ᱫᱚ ᱵᱟᱹᱱᱩᱜ ᱜᱮᱭᱟ ᱦᱮᱸ ᱦᱮᱸ ᱛᱚ ᱟᱯᱮ ᱥᱮᱫ ᱠᱤ ᱦᱮᱸ ᱮᱠᱮᱱ ᱠᱷᱮᱛ ᱠᱚᱜᱮ ᱢᱮᱱᱟᱜ ᱟᱠᱟᱫᱟ ᱟᱨ ᱟᱹᱰᱤ ᱰᱷᱮᱨ ᱪᱟ-ᱥᱵᱟᱥ ᱦᱩᱭᱩᱜ ᱜᱮᱭᱟ ᱾ ᱢᱟᱱᱮ ᱡᱟᱦᱟᱸ ᱥᱤᱡᱮᱱ ᱨᱮᱱᱟᱜ ᱪᱟᱥ-ᱵᱟᱥ ᱦᱮᱸᱥᱮ ᱾ ᱦᱳᱲᱳ ᱠᱚ ᱛᱟᱯᱚᱨᱮ ᱚᱱᱟ ᱟᱹᱞᱩ ᱠᱚᱦᱚᱸ ᱦᱩᱭᱩᱜ ᱜᱮᱭᱟ ᱟᱪᱪᱷᱟ ᱟᱯᱮ ᱥᱮᱫ ᱠᱤ ᱟᱯᱮᱥᱮᱫ ᱛᱟᱦᱚᱞᱮ ᱠᱤ ᱟᱯᱮᱥᱮᱫ ᱢᱟᱱᱮ ᱵᱩᱨᱩ ᱫᱤᱥᱚᱢ ᱠᱟᱱᱟ ᱥᱮ?
ᱦᱮᱸ ᱟᱞᱮ ᱥᱮᱫ ᱫᱚ ᱜᱚᱢᱠᱮ ᱵᱩᱨᱩ ᱫᱚ ᱵᱟᱹᱱᱩᱜᱼᱟ ᱴᱷᱤᱠ ᱠᱤᱱᱛᱩ ᱵᱤᱨ ᱫᱚᱢᱮ ᱦᱮᱱᱟᱜ-ᱟ ᱵᱤᱨ ᱜᱟᱡᱟᱲ ᱟᱵᱮᱱ ᱡᱟᱦᱟᱸ ᱥᱮᱫ ᱜᱮ ᱡᱩᱫᱤ ᱵᱮᱱ ᱪᱟᱞᱟᱜ-ᱟ ᱵᱟᱡᱟᱨ ᱢᱟᱨᱠᱮᱴ ᱥᱮ ᱟᱵᱮᱱ ᱡᱟᱦᱟᱸ ᱯᱮᱲᱟ ᱦᱚᱲ ᱴᱷᱮᱱ ᱵᱮᱱ ᱪᱟᱞᱟᱜ-ᱟ ᱟᱵᱮᱱ ᱵᱤᱨ ᱫᱚ ᱯᱟᱨᱚᱢ ᱞᱟᱜᱟᱣᱵᱤᱱᱟ ᱠᱟᱹᱴᱤᱡ ᱨᱮᱦᱚᱸ ᱛᱟᱦᱞᱮ ᱟᱞᱮᱭᱟᱜ ᱟᱛᱳ ᱫᱚ ᱵᱤᱨ ᱛᱟᱞᱟ ᱨᱮᱜᱮ ᱾ ᱱᱤᱭᱟᱹ ᱵᱤᱨ, ᱵᱤᱨ ᱛᱟᱦᱮᱸ ᱠᱟᱱ ᱨᱮᱦᱚᱸ ᱢᱤᱫᱴᱟᱝ ᱥᱩᱵᱤᱫᱷᱟ ᱦᱮᱱᱟᱜ-ᱟ ᱾ ᱡᱟᱦᱟᱸ ᱥᱟᱦᱟᱱ ᱥᱟᱠᱟᱢ ᱦᱮᱸ ᱥᱤᱡᱤᱱ ᱨᱮᱫᱚ ᱟᱞᱮ ᱵᱷᱟᱞᱮ ᱜᱮ ᱥᱟᱠᱟᱢ ᱞᱮ ᱯᱟᱹᱴᱤᱭᱟ ᱛᱟᱦᱞᱮ ᱚᱱᱟ ᱮᱸ ᱡᱟᱦᱟᱸ ᱥᱚᱝᱥᱟᱨ ᱨᱮᱱᱟᱜ ᱩᱛᱩ ᱵᱩᱞᱩᱝ ᱥᱩᱱᱩᱢ ᱠᱤᱨᱤᱧ ᱠᱚᱫᱚ ᱵᱷᱟᱞᱮ ᱜᱮ ᱪᱟᱞᱟᱜᱼᱟ ᱥᱟᱠᱟᱢ ᱠᱚᱞᱮ ᱯᱟᱹᱴᱤᱭᱟ ᱛᱟ ᱯᱚᱨ ᱦᱮᱸ ᱱᱮᱛᱟᱨ ᱜᱮ ᱟᱨᱦᱚᱸ ᱱᱚᱣᱟ ᱯᱩᱴᱠᱟᱹ ᱩᱫ ᱠᱚᱠᱚ ᱦᱩᱭᱩᱜ ᱜᱮᱭᱟ ᱾ ᱛᱟᱞᱦᱮ ᱩᱫ ᱦᱟᱞᱟᱝ ᱠᱚ ᱯᱩᱴᱠᱟᱹ ᱦᱟᱞᱟᱝ ᱠᱚᱞᱮ ᱪᱟᱞᱟᱜᱼᱟ ᱾ ᱮᱸ ᱛᱟᱯᱚᱨ ᱟᱹᱰᱤ ᱟᱹᱰᱤ ᱜᱟᱱ ᱜᱮᱠᱚ ᱧᱟᱢᱚᱜᱼᱟ ᱠᱚ ᱡᱟᱦᱟᱸ ᱞᱟᱹᱜᱤᱫ ᱫᱚ ᱟᱹᱠᱷᱨᱤᱧ ᱥᱩᱢᱩᱝ ᱦᱚᱸᱠᱚ ᱦᱩᱭᱩᱜᱼᱟ ᱾ ᱟᱹᱠᱷᱨᱤᱧ ᱦᱚᱞᱮ ᱟᱹᱠᱷᱨᱤᱧ ᱠᱚᱣᱟ ᱵᱟᱡᱟᱨᱞᱮ ᱪᱟᱞᱟᱜᱼᱟ ᱛᱟᱞᱦᱮ ᱜᱚᱝᱠᱮ ᱟᱯᱮᱥᱮᱫ ᱵᱤᱨ ᱠᱚ ᱛᱚᱵᱮᱱ ᱞᱟᱹᱭᱫᱟ ᱵᱟᱹᱱᱩᱜᱼᱟ ᱛᱟᱞᱦᱮ ᱩᱫ ᱯᱩᱴᱠᱟᱹ ᱠᱚᱫ ᱛᱚ ᱚᱝᱠᱟ ᱡᱚᱢ ᱟᱠᱟᱫ ᱠᱚᱣᱟᱵᱮᱱ ᱥᱮ ᱦᱮᱸ ᱦᱚᱜ ᱦᱩᱭᱩᱜᱼᱟᱠ
ᱦᱮᱸᱻ ᱦᱮᱸ ᱜᱚᱝᱠᱮ ᱡᱚᱢ ᱫᱚᱞᱮ ᱡᱚᱢ ᱟᱠᱟᱜ ᱜᱮᱭᱟᱞᱤᱧ ᱢᱟᱱᱮ ᱚᱱᱟ ᱡᱟᱦᱟᱸ ᱡᱚᱠᱷᱚᱱ ᱵᱩᱥᱩᱵ ᱞᱮ ᱫᱚᱦᱚᱭᱟ ᱥᱮ ᱚᱱᱟ ᱵᱩᱥᱩᱵ ᱟᱰᱮ ᱯᱟᱥᱮ ᱨᱮ ᱦᱮᱸ ᱟᱹᱰᱤ ᱵᱮᱥ ᱜᱮ ᱦᱩᱭᱩᱜ ᱜᱮᱭᱟ ᱞᱟᱹᱴᱩ ᱞᱟᱹᱴᱩ ᱾ ᱦᱮᱸ ᱟᱨ ᱚᱱᱟ ᱥᱟᱶ ᱥᱟᱶᱛᱮ ᱡᱟᱦᱟᱸ ᱛᱤᱱᱟᱹᱜ ᱢᱟᱱᱮ ᱪᱮᱨᱚᱠᱚᱢ ᱡᱟᱦᱟᱸ ᱨᱮ ᱡᱟᱦᱟᱸ ᱠᱚᱨᱮ ᱪᱟᱥ ᱵᱟᱝ ᱦᱩᱭᱩᱜᱼᱟ ᱦᱮᱸ ᱚᱱᱟ ᱜᱚᱰᱟ ᱨᱮᱦᱚᱸ ᱮᱸ ᱧᱮᱞᱚᱜ ᱜᱮᱭᱟ ᱠᱤᱪᱷᱩ ᱠᱤᱪᱷᱩ ᱡᱟᱭᱜᱟ ᱨᱮ ᱮᱸ ᱩᱫ ᱯᱩᱴᱠᱟᱹ ᱟᱨ
ᱦᱮᱸ ᱟᱵᱮᱱ ᱡᱟᱦᱟᱸ ᱵᱮᱱ ᱞᱟᱹᱭ ᱠᱮᱫᱟ ᱦᱮᱸ ᱦᱮᱸ ᱚᱱᱟ ᱵᱩᱥᱩᱵ ᱨᱮ ᱡᱟᱦᱟᱸ ᱠᱚ ᱦᱩᱭᱩᱜᱼᱟ ᱦᱮᱸ ᱜᱚᱝᱠᱮ ᱠᱮ ᱚᱱᱟᱞᱤᱧ ᱫᱤᱥᱟᱹ ᱠᱤᱫᱟ ᱵᱩᱥᱩᱵ ᱩᱫ ᱦᱚᱸ ᱟᱞ ᱟᱞᱮ ᱴᱷᱮᱱ ᱱᱚᱝᱠᱟ ᱞᱟᱦᱟ ᱛᱮᱫᱚ ᱵᱩᱥᱩᱵ ᱯᱟᱲᱚᱭ ᱫᱚᱢᱮ ᱡᱩᱛ ᱦᱩᱭᱩᱜ ᱠᱟᱱ ᱛᱟᱦᱮᱸᱜ ᱛᱟᱞᱦᱮ ᱵᱩᱥᱩᱵ ᱨᱮᱱ ᱛᱟᱱ ᱫᱟᱜ ᱮ ᱧᱟᱢ ᱞᱮᱠᱷᱟᱱ ᱥᱮᱭᱟᱜ ᱛᱟᱦᱮᱸᱜ ᱥᱮᱭᱟ ᱚᱸᱰᱮ ᱠᱷᱚᱱᱟᱜ ᱜᱮ ᱟᱫᱚ ᱵᱩᱥᱩᱵ ᱩᱫ ᱦᱩᱭᱩᱜ ᱛᱟᱦᱮᱸᱫ᱾ ᱟᱨ ᱱᱮᱛᱟᱨ ᱫᱚ ᱜᱚᱝᱠᱮ ᱚᱱᱮ ᱦᱮᱸ ᱚᱱᱟ ᱦᱚᱯᱟᱨ ᱜᱟᱹᱰᱤ ᱠᱚ ᱦᱮᱡ ᱟᱠᱟᱱ ᱛᱮᱜᱮ ᱟᱫᱚ ᱵᱩᱥᱩᱵ ᱠᱚᱫᱚ ᱡᱷᱚᱛᱚᱣᱟᱜ ᱢᱟᱴᱷ ᱨᱮᱜᱮ ᱛᱟᱦᱮᱱ ᱠᱟᱱᱟ, ᱛᱟᱦᱞᱮ ᱟᱹᱜᱩ ᱵᱟᱝ ᱦᱩᱭᱩᱜ ᱠᱟᱱᱟ ᱡᱮ ᱡᱮᱢᱚᱱ ᱠᱚᱫᱚ ᱠᱚ ᱫᱷᱚᱨᱟᱣᱟᱜ ᱠᱟᱱᱟ ᱞᱚᱭ ᱫᱟᱠᱚ᱾ ᱛᱟᱞᱦᱮ ᱱᱤᱛᱚᱜ ᱵᱩᱥᱩᱵ ᱩᱫ ᱠᱚᱫᱚ ᱵᱟᱝ ᱧᱮᱞ ᱞᱮᱠᱟ ᱜᱮ ᱦᱩᱭᱩᱜ ᱠᱟᱱᱟ᱾ ᱟᱨ, ᱞᱟᱦᱟ ᱛᱮᱫᱚ ᱪᱟᱞ ᱨᱮᱦᱚᱸ ᱦᱩᱭᱩᱜ ᱠᱟᱱ ᱛᱟᱦᱮᱸᱫ ᱜᱚᱝᱠᱮ ᱟᱞᱮ ᱡᱚᱠᱷᱚᱱ ᱫᱤ ᱫᱤᱥᱟᱹᱭᱟᱞᱤᱧ ᱮᱸ ᱚᱲᱟᱜ ᱦᱮᱸ ᱚᱲᱟᱜ ᱨᱮᱱ ᱵᱩᱥᱩᱵ ᱪᱟᱞ ᱛᱟᱦᱮᱸᱡ ᱠᱟᱱᱟ ᱛᱟᱞᱦᱮ ᱵᱩᱥᱩᱵ ᱠᱚ ᱠᱟᱹᱴᱤᱡ ᱥᱮᱭᱟ ᱞᱮᱱᱠᱷᱟᱱ ᱜᱮ ᱚᱱᱟ ᱫᱟᱜ ᱫᱤᱱ ᱦᱤᱡᱩᱜ ᱠᱟᱱᱟ ᱛᱚ ᱫᱟᱜ ᱠᱚ ᱥᱮᱭᱟ ᱞᱮᱱᱠᱷᱟᱱ ᱜᱮ ᱚᱲᱟᱜ ᱪᱮᱛᱟᱱ ᱨᱮᱦᱚᱸ ᱚᱝᱠᱟ ᱦᱩᱭᱩᱜ ᱛᱟᱦᱮᱱᱟ ᱾ ᱛᱟᱞᱦᱮ ᱟᱹᱰᱤ ᱜᱟᱱ ᱦᱚᱲ ᱜᱮ ᱠᱚ ᱞᱟᱹᱭ ᱛᱟᱦᱮᱸᱜ ᱡᱮ ᱵᱩᱥᱩᱵ ᱩᱫ ᱫᱚ ᱡᱚᱢ ᱜᱟᱱᱚᱜᱼᱟ, ᱩᱸ ᱠᱤᱱᱛᱩ ᱡᱟᱦᱟᱸ ᱚᱲᱟᱜ ᱪᱮ ᱛᱟᱱ ᱨᱮ ᱦᱩᱭᱩᱜᱼᱟ ᱚᱱᱟ ᱠᱚᱫᱚ ᱞᱟᱹᱭᱟᱠᱚ ᱡᱚᱢ ᱫᱚ ᱵᱟᱝ ᱜᱟᱱᱚᱜᱼᱟ ᱚᱲᱟᱜ ᱨᱮ ᱡᱟᱦᱟᱸ ᱚᱲᱟᱜ ᱪᱟᱞᱨᱮ ᱦᱩᱭᱩᱜᱼᱟ ᱛᱟᱞᱦᱮ
ᱦᱩᱸ
ᱟᱞᱮ ᱫᱚ ᱡᱚᱢ ᱫᱚᱞᱮ ᱡᱚᱢ ᱵᱟᱲᱟ ᱟᱠᱟᱜ ᱜᱮᱭᱟ ᱛᱟᱯᱚᱨ ᱟᱹᱰᱤ ᱦᱚᱲᱠᱚ ᱞᱟᱹᱭ ᱜᱮᱭᱟ ᱡᱮ ᱵᱟᱝ ᱜᱟᱱᱚᱜᱼᱟ ᱛᱟᱞᱦᱮ ᱦᱮᱸ ᱜᱚᱝᱠᱮ ᱟᱯᱮᱥᱮᱫ ᱱᱚᱝᱠᱟ ᱵᱩᱥᱩᱵ ᱚᱲᱟᱜ ᱠᱚ ᱦᱮᱱᱟᱜ ᱜᱮᱭᱟ ᱥᱮ ᱱᱮ ᱚᱱᱛᱮ ᱫᱚ ᱡᱚᱛᱚ ᱠᱚ ᱫᱟᱞᱟᱱ ᱚᱲᱟᱜ ᱠᱮᱫᱟ ᱥᱮ ᱴᱤᱝ ᱚᱲᱟᱜ ᱠᱮᱫᱟ ᱠᱚ? ᱧᱮᱞ ᱧᱟᱢᱚᱜ ᱜᱮᱭᱟ ᱚᱱᱠᱟ ᱵᱩᱥᱩᱵ ᱚᱲᱟᱜ ᱠᱚ?
ᱦᱮᱸ ᱦᱟᱸᱜ ᱦᱟᱥᱟ ᱚᱲᱟᱜ ᱵᱩᱥᱩᱵ ᱚᱲᱟᱜ ᱫᱚ ᱢᱮᱱᱟᱜ ᱟᱠᱟᱜ ᱜᱮᱭᱟ᱾ ᱟᱞᱮ ᱥᱮᱫ ᱦᱚᱸ ᱮᱸ ᱟᱨ ᱚᱱᱟ ᱵᱩᱥᱩᱵ ᱚᱲᱟᱜ ᱨᱮᱦᱚᱸ ᱢᱟᱱᱮ ᱟᱢ ᱡᱟᱦᱟᱸᱢ ᱡᱟᱦᱟᱸ ᱞᱮᱠᱟᱢ ᱞᱟᱹᱭ ᱠᱮᱜᱼᱟ ᱡᱮ ᱦᱩᱭᱩᱜ ᱜᱮᱭᱟ ᱦᱮᱸ ᱥᱮ ᱵᱩᱥᱩᱵ ᱚᱲᱟᱜ ᱨᱮᱦᱚᱸ ᱩᱫ ᱠᱚ ᱦᱩᱭᱩᱜ ᱜᱮᱭᱟ ᱠᱤᱱᱛᱩ, ᱚᱱᱟ ᱵᱩᱥᱩᱵ ᱚᱲᱟᱜ ᱨᱮᱱᱟᱜ ᱩᱫ ᱫᱚ ᱵᱟᱞᱮ ᱡᱚᱢ ᱵᱟᱲᱟᱣ ᱠᱟᱫᱟ
ᱚᱻ, ᱦᱮᱸ ᱦᱮᱸ
ᱠᱤᱱᱛᱩ ᱮᱸ ᱟᱨ ᱡᱟᱦᱟᱸ ᱵᱷᱩᱥᱩᱵ ᱨᱮᱱᱟᱜ ᱩᱫ ᱠᱚᱞᱮ ᱡᱚᱢᱟ ᱚᱱᱟᱜᱮ ᱢᱟᱱᱮ ᱟᱹᱰᱤ ᱠᱟᱡᱟᱠ ᱜᱮ ᱟᱨᱠᱤ ᱥᱤᱵᱤᱞᱟ ᱦᱟᱸᱜ, ᱞᱟᱹᱭ ᱜᱟᱱᱚᱜᱼᱟ᱾ ᱤᱥᱤᱱ ᱵᱟᱥᱟᱝ ᱠᱟᱛᱮᱫ ᱦᱮᱸ ᱟᱪᱪᱷᱟᱼᱼ ᱟᱸ, ᱚᱱᱟ ᱩᱵ ᱚᱠᱟᱞᱮᱠᱟ ᱢᱟᱱᱮ ᱤᱥᱤᱱ ᱵᱟᱥᱟᱝ ᱦᱩᱭᱩᱜᱼᱟ ᱚᱱᱟᱠᱤᱢ ᱵᱟᱲᱟᱭᱟ?
ᱮᱸ ᱩᱱᱟᱹᱜ ᱫᱚ ᱤᱥᱤᱱ ᱵᱟᱥᱟᱝ ᱫᱚ ᱵᱟᱹᱞᱤᱧ ᱥᱩᱨ ᱟᱠᱟᱱᱟ ᱛᱮ ᱨᱮᱦᱚᱸ ᱢᱤᱫᱴᱮᱱ ᱟᱭᱰᱤᱭᱟ ᱦᱮᱱᱟᱜ ᱛᱟᱞᱤᱧᱟ ᱦᱳᱭᱛᱳ ᱱᱚᱝᱠᱟ ᱦᱩᱭ ᱫᱟᱲᱮᱭᱟᱜᱼᱟ ᱡᱮ ᱟᱸᱡᱚᱢ ᱥᱮ ᱦᱟᱞᱠᱟ ᱦᱟᱞᱠᱟ ᱞᱤᱧ ᱠᱚᱭᱚᱜ ᱧᱮᱞ ᱟᱠᱟᱫᱟ ᱮᱸᱜ ᱱᱚᱝᱠᱟ ᱥᱩᱱᱩᱢ ᱥᱩᱱᱩᱢ ᱞᱟᱦᱟᱛᱮ ᱞᱚᱞᱚ ᱦᱩᱭᱱᱟ ᱯᱟᱸᱪ ᱯᱷᱚᱲᱚᱱ ᱛᱟᱨᱯᱚᱨᱮ ᱯᱮᱸᱭᱟᱡᱽ ᱠᱚ ᱦᱮᱸ ᱟᱫᱟ ᱠᱚ ᱚᱱᱟ ᱠᱚ ᱞᱟᱦᱟᱛᱮ ᱨᱚᱝ ᱪᱷᱚᱝ ᱠᱟᱛᱮᱫ ᱠᱟᱹᱴᱤᱡ ᱦᱮᱰᱮᱡ ᱦᱩᱭ ᱮᱱᱟ ᱛᱟᱯᱚᱨ ᱞᱚᱞᱚ ᱠᱟᱛᱮᱜ ᱮᱸ ᱚᱱᱟ ᱩᱫ ᱩᱫ ᱠᱚ ᱮᱸ ᱚᱱᱟᱨᱮ ᱰᱷᱟᱞᱟᱣᱟᱜ ᱦᱩᱭᱩᱜᱼᱟ ᱦᱮᱸ ᱥᱤᱯᱤ ᱜᱩᱸᱰᱟᱹ ᱠᱟᱛᱮ ᱟᱞᱮ ᱴᱷᱮᱱ ᱫᱚ ᱥᱤᱯᱤ ᱜᱩᱸᱰᱟᱹᱭᱟᱞᱮ ᱟᱨᱞᱮ ᱰᱷᱟᱞᱟ ᱮᱸ ᱛᱟᱯᱚᱨᱮ ᱚᱱᱠᱟ ᱦᱮᱰᱮᱡ ᱞᱮᱱᱠᱷᱟᱱ ᱢᱚᱥᱞᱟ ᱠᱚᱫᱚ ᱠᱚ ᱮᱢᱟᱜ ᱟᱥᱮ ᱵᱟᱝ ᱵᱟᱹᱞᱤᱧ ᱫᱤᱥᱟᱹᱭᱮᱱᱟ ᱦᱳᱭᱛᱳ ᱦᱟᱞᱠᱟ ᱦᱮᱸ ᱦᱮᱸ ᱦᱟᱞᱠᱟ ᱦᱟᱞᱠᱟ ᱮᱸ ᱮᱢᱟᱜ ᱦᱩᱭᱩᱜᱼᱟ ᱛᱟᱯᱚᱨ ᱦᱮᱰᱮᱡ ᱤᱥᱤᱱ ᱞᱮᱱ ᱠᱷᱟᱱ ᱟᱬᱜᱚᱭ ᱦᱩᱭᱩᱜᱼᱟ᱾ ᱛᱟᱦᱞᱮ ᱜᱚᱝᱠᱮ ᱟᱯᱮ ᱥᱮᱫ ᱫᱚ ᱪᱮᱫ ᱪᱮᱫᱠᱟᱯᱮ ᱤᱥᱤᱱᱟᱯᱮ?
ᱟᱹᱞᱤᱧ ᱫᱚ ᱦᱟᱸᱜ ᱥᱮ ᱤᱥᱤᱱ ᱫᱚ ᱵᱟᱹᱞᱤᱧ ᱵᱟᱲᱟᱭᱟ ᱟᱵᱤᱱ ᱜᱮ ᱢᱟᱱᱮ ᱠᱩᱞᱤ ᱦᱩᱭᱱᱟ ᱡᱮ ᱚᱠᱟᱠᱟ ᱞᱮᱠᱟᱛᱮ ᱥᱮ ᱠᱤ ᱤᱥ ᱤᱥᱤᱱ ᱵᱟᱥᱟᱝ ᱦᱩᱭᱩᱜᱼᱟ᱾
ᱦᱮᱸ ᱟᱨ ᱟᱹᱞᱤᱧ ᱦᱚᱸ ᱚᱱᱠᱟ ᱞᱮᱠᱟ ᱫᱚ ᱢᱟᱱᱮ ᱚᱲᱟᱜ ᱠᱚᱨᱮ ᱫᱚ ᱩᱛᱩ ᱫᱟᱠᱟ ᱨᱮᱫᱚ ᱥᱩᱨᱩᱜ ᱵᱟᱝ ᱦᱩᱭᱩᱜᱼᱟ ᱛᱟᱦᱚᱞᱮ ᱵᱟᱲᱟᱭ ᱫᱚᱞᱤᱧ ᱵᱟᱲᱟᱭᱟ ᱡᱩᱫᱤ ᱱᱚᱝᱠᱟ ᱚᱱᱠᱟ ᱤᱥᱤᱱ ᱯᱟᱲᱟᱜᱼᱟ ᱟᱹᱞᱤᱧᱟᱜ ᱫᱟᱣ ᱨᱮ ᱛᱚᱠᱷᱚᱱ ᱫᱚᱭ ᱛᱚ ᱦᱮᱸ ᱡᱟᱦᱟᱸᱛᱤᱥ ᱛᱟᱦᱚᱞᱮ ᱫᱟᱲᱮ ᱫᱚᱞᱤᱧ ᱫᱟᱲᱮᱭᱟᱜᱼᱟ